ᱦᱮᱞᱳ
ᱦᱮᱸ ᱡᱚᱦᱟᱨ ᱜᱮ
ᱡᱚᱦᱟᱨ ᱜᱮ ᱟᱸᱡᱚᱢ ᱮᱫᱟ ᱵᱮᱱ
ᱦᱳᱭ ᱟᱸᱡᱚᱢ ᱧᱟᱢ ᱮᱫᱟ ᱞᱤᱧ ᱟᱞᱤᱧ ᱟᱜ ᱵᱮᱱ ᱟᱸᱡᱚᱢ ᱮᱫᱟ ᱛᱚ
ᱦᱮᱸ
ᱦᱳᱭ ᱦᱳᱭ ᱥᱟᱹᱜᱩᱱ ᱥᱮᱛᱟᱜ ᱛᱟᱦᱚᱞᱮ ᱪᱮᱫ ᱵᱮᱱ ᱪᱤᱠᱟᱹᱭ ᱮᱜᱼᱟ
ᱪᱮᱫ ᱜᱮ ᱵᱟᱝ ᱦᱚᱭ ᱱᱟᱥᱛᱟ ᱵᱟᱲᱟ ᱠᱟᱛᱮᱫ
ᱟᱪᱪᱷᱟ ᱟᱪᱪᱷᱟ ᱛᱟᱦᱚᱞᱮ ᱟᱵᱮᱱ ᱜᱮ ᱪᱮᱫ ᱞᱮᱠᱟ ᱦᱮᱱᱟᱜ ᱵᱮᱱᱟ?
ᱱᱤᱭᱟᱹ ᱵᱮᱲᱟ ᱫᱚ ᱱᱟᱯᱟᱭ ᱵᱟᱲᱟ ᱜᱮ ᱦᱮᱱᱟᱜ ᱞᱤᱧᱟ
ᱟᱪᱪᱷᱟ ᱟᱪᱪᱷᱟ ᱦᱳᱭ ᱛᱚ ᱛᱟᱦᱚᱞᱮ ᱱᱟᱥᱛᱟ ᱠᱚᱫᱚ ᱦᱩᱭ ᱵᱟᱲᱟᱭᱮᱱ ᱜᱮᱭᱟ ᱵᱟᱝ
ᱦᱮᱸ ᱱᱟᱥᱛᱟ ᱫᱚ ᱦᱩᱭ ᱵᱟᱲᱟ ᱟᱠᱟᱱ ᱜᱮᱭᱟ, ᱟᱨ ᱟᱵᱮᱱ ᱵᱮᱱ ᱱᱟᱥᱛᱟ ᱱᱟᱥᱮ ᱵᱟᱝ ᱛᱟᱦᱚᱞᱮ
ᱵᱟᱝ ᱜᱮ ᱦᱟᱸᱜ ᱟᱹᱞᱤᱧ ᱫᱚ ᱱᱮᱜᱼᱮ ᱞᱤᱧ ᱵᱮᱨᱮᱫ ᱵᱟᱲᱟᱜ ᱠᱟᱱᱟ ᱦᱩᱛᱩᱢ ᱦᱚᱸ ᱠᱚᱜᱮ ᱟᱹᱣᱨᱤ ᱞᱤᱧ ᱦᱩᱛᱩᱢ ᱵᱟᱲᱟᱜᱼᱟ ᱦᱟᱜ ᱱᱟᱥᱛᱟ ᱫᱚ ᱦᱟᱸᱜ
ᱩᱦ ᱚᱦ
ᱦᱩᱸ ᱛᱚ ᱛᱟᱦᱞᱮ ᱚᱲᱟᱜ ᱠᱚᱨᱮ ᱦᱮᱱᱟᱜ ᱵᱤᱱᱟ
ᱦᱩᱸ ᱚᱲᱟᱜ ᱠᱚᱨᱮᱜ ᱜᱮ
ᱟᱪᱪᱷᱟ ᱛᱟᱦᱞᱮ ᱚᱲᱟᱜ ᱨᱮᱱ ᱥᱟᱱᱟᱢ ᱜᱮ ᱱᱟᱯᱟᱭ ᱜᱮᱛᱚ ᱱᱤᱛᱚᱜ ᱫᱚ
ᱦᱮᱸ ᱚᱲᱟᱜ ᱨᱮᱱ ᱥᱟᱱᱟᱢ ᱜᱮ ᱱᱟᱯᱟᱭ ᱜᱮ ᱦᱮᱱᱟᱜ ᱠᱚᱣᱟ ᱱᱤᱛᱚᱜ ᱫᱚ
ᱟᱪᱪᱷᱟ ᱟᱪᱪᱷᱟ
ᱟᱨ ᱟᱯᱮ ᱚᱲᱟᱜ ᱨᱮ ᱠᱚ ᱱᱟᱯᱟᱭ ᱵᱟᱲᱟ ᱜᱮᱭᱟ ᱥᱮ
ᱦᱳᱭ ᱦᱟᱸᱜ ᱱᱤᱭᱟᱹ ᱵᱮᱲᱟ ᱫᱚ ᱦᱟᱸᱜ ᱥᱟᱱᱟᱢ ᱜᱮ ᱦᱟᱸᱜ ᱱᱟᱯᱟᱭ ᱵᱮᱲᱟ ᱜᱮ ᱦᱮᱱᱟᱜ ᱟᱠᱟᱫ ᱞᱮᱭᱟ᱾
ᱚ ᱟᱨ ᱛᱟᱦᱚᱞᱮ ᱪᱟᱥ ᱠᱟᱹᱢᱤ ᱫᱚ ᱛᱤᱱᱟᱹᱜ ᱤᱭᱟᱹ ᱨᱚᱦᱚᱭ ᱨᱟᱠᱟᱵ ᱦᱩᱭᱱᱟ ᱥᱮ ᱵᱟᱝ ᱛᱟᱦᱚᱞᱮ
ᱵᱟᱝ ᱵᱟᱝ ᱚᱠᱟᱨᱮ ᱨᱟᱠᱟᱵᱫᱚ ᱮᱦᱚᱵ ᱜᱮ ᱟᱞᱮ ᱫᱚ ᱟᱹᱣᱨᱤ ᱞᱮ ᱮᱦᱚᱵᱟ᱾
ᱚ
ᱟᱞᱮ ᱱᱚᱛᱮ ᱢᱟ ᱫᱟᱜ-ᱜᱮ ᱵᱟᱹᱱᱩᱜ
ᱱᱚᱣᱟ ᱢᱤᱫ ᱦᱟᱯᱛᱟ ᱜᱟᱱᱮ ᱫᱟᱜ ᱠᱮᱫᱟᱫ ᱵᱟᱭ ᱫᱟᱜ ᱞᱮᱫᱟ ᱟᱯᱮᱥᱮᱫ?
ᱦᱳᱭᱛᱚ ᱚᱱᱟ ᱵᱟᱨᱯᱮ ᱫᱤᱱ ᱢᱟᱲᱟᱝ ᱯᱮ ᱫᱤᱱ ᱜᱟᱱᱮ ᱫᱟᱜ ᱠᱮᱜᱼᱟ ᱦᱳᱭᱥᱮ ᱛᱟᱦᱚᱞᱮ ᱦᱟᱞᱠᱟ ᱦᱟᱞᱠᱟᱭ ᱫᱟᱜ ᱠᱟᱫᱟ ᱩᱱᱟᱹᱜ ᱡᱳᱨ ᱥᱟᱺᱦᱤᱡ ᱦᱟ ᱵᱟᱝ ᱛᱟᱨᱯᱚᱨᱮ ᱱᱚᱼᱚᱭ ᱦᱟᱸᱜ ᱵᱟᱨ ᱫᱤᱱ ᱫᱚ ᱦᱚᱞᱟ ᱛᱮᱦᱮᱧ ᱥᱮ ᱢᱟᱫᱷᱮᱨ ᱦᱚᱸ ᱡᱟᱹᱱᱤᱡ ᱱᱚᱛᱮ ᱵᱟᱭ ᱫᱟᱜ ᱠᱟᱫᱟ ᱯᱩᱨᱟᱹᱴᱟ ᱜᱮ ᱢᱟᱱᱮ ᱯᱷᱟᱠ ᱦᱟᱞᱠᱟ ᱦᱟᱞᱠᱟ ᱥᱤᱛᱩᱝ ᱟᱦᱞᱟ ᱛᱟᱦᱚᱞᱮ ᱱᱚᱜᱼᱚ ᱱᱚᱝᱠᱟ ᱠᱟᱛᱮ ᱟᱨᱚ ᱟᱱᱡᱮᱫᱚᱜ ᱠᱟᱱᱟ ᱥᱮ
ᱵᱟᱭ ᱞᱮᱠᱷᱟᱱ ᱠᱷᱟᱱ ᱫᱚ ᱥᱤ ᱠᱚᱫᱚ ᱵᱟᱝ ᱜᱟᱱᱚᱜ ᱜᱮᱭᱟ
ᱦᱮᱸ ᱟᱫᱚ ᱠᱤ ᱪᱤᱠᱟᱹᱛᱮᱵᱮᱱ ᱨᱚᱦᱚᱭᱟ
ᱦᱮᱸ ᱚᱱᱟ ᱢᱟ ᱠᱟᱛᱷᱟ ᱠᱟᱱ ᱜᱮᱭᱟ
ᱛᱟᱦᱚᱞᱮ ᱟᱯᱮ ᱥᱮᱫ ᱜᱮ ᱚᱠᱟᱮ ᱞᱮᱠᱟ ᱛᱤᱱᱟᱹᱜ ᱜᱟᱱ ᱯᱮ ᱨᱚᱦᱚᱭ ᱜᱚᱫ ᱠᱮᱜᱼᱟ
ᱵᱟᱝᱜᱮ ᱦᱚᱞᱟ ᱥᱤ ᱦᱩᱭ ᱟᱠᱟᱱᱟ ᱟᱨ ᱦᱚᱞᱟᱱ ᱫᱟᱜᱦᱚᱸ ᱠᱷᱮᱛᱨᱮ ᱠᱚᱢ ᱛᱟᱦᱮᱸ ᱠᱟᱱᱟ ᱵᱟᱵᱟ ᱥᱤ ᱦᱚᱪᱚ ᱠᱟᱫᱟᱭ ᱦᱟᱱᱮ ᱨᱚᱦᱚᱲ ᱠᱟᱱᱟ ᱚᱱᱟᱦᱚᱸ ᱟᱵᱟᱨ ᱫᱟᱜ ᱯᱟᱣᱟᱣ ᱦᱳᱭᱳᱜᱼᱟ ᱚᱱᱟ ᱠᱷᱮᱛᱨᱮ
ᱦᱳᱭ ᱦᱳᱭ ᱱᱤᱛᱚᱜ ᱡᱩᱫᱤ ᱚᱱᱟ ᱨᱚᱦᱚᱲᱚᱜᱼᱟ ᱚᱱᱟᱨᱮ ᱡᱩᱫᱤ ᱫᱟᱜ ᱵᱟᱢ ᱮᱢᱟᱜᱼᱟ ᱛᱟᱦᱚᱞᱮ ᱚᱱᱟᱫᱚ ᱟᱫᱚ ᱦᱟᱸᱜ ᱛᱟᱭᱚᱢ ᱛᱮᱫᱚ ᱟᱹᱰᱤ ᱚᱥᱩᱵᱤᱫᱟ ᱦᱩᱭᱩᱜ ᱟ ᱥᱮ ᱢᱟᱱᱮ ᱥᱤ ᱠᱟᱛᱮᱜ ᱡᱩᱫᱤ ᱨᱚᱦᱚᱲᱚᱜᱼᱟ ᱵᱟᱝ ᱚᱱᱟ ᱫᱚ ᱛᱚᱠᱷᱚᱱ ᱚᱥᱩᱵᱤᱫᱷᱟ᱾
ᱟᱨ ᱵᱟᱝ ᱛᱟᱦᱮᱸ ᱦᱩᱭ ᱞᱮᱱᱟ ᱠᱟᱹᱴᱤᱡ ᱠᱟᱹᱴᱤᱢᱤ ᱥᱤ ᱦᱩᱭᱩᱜ ᱠᱟᱱᱟ ᱛᱟᱦᱚᱞᱮ ᱵᱟᱵᱟ ᱜᱮ ᱥᱤ ᱫᱟ ᱫᱟᱜ ᱠᱚ ᱩᱯᱷᱚᱨ ᱪᱟᱵᱟ ᱠᱮᱫᱛᱟᱭ ᱟᱫᱚ ᱫᱟᱜ ᱛᱟᱦᱮᱸᱱ ᱨᱮᱫᱚ ᱵᱟᱭ ᱥᱤ ᱦᱚᱪᱚ ᱞᱮᱫᱟ ᱛᱟᱦᱚᱞᱮᱛᱚ ᱟᱫᱚ ᱞᱚᱥᱚᱫ ᱯᱩᱨᱟᱹ ᱞᱚᱥᱚᱫ ᱮᱱᱠᱷᱟᱱ ᱯᱩᱨᱟᱹ ᱨᱚᱦᱚᱲᱮ ᱱᱟ ᱯᱩᱨᱟᱹᱠᱷᱮᱛ ᱢᱟ᱾
ᱦᱮᱸᱻ᱾ ᱦᱮᱸ ᱟᱪᱪᱷᱟ ᱟᱞᱮ ᱠᱚᱸᱦᱚ ᱦᱮᱸ ᱚᱱᱠᱟᱟᱜᱮ ᱟᱵᱚᱫᱚ ᱥᱤ ᱫᱚ ᱥᱤ ᱫᱚ ᱦᱟᱵᱤᱡ ᱢᱮᱫᱴᱟᱝ ᱵᱟᱨᱭᱟᱛᱚᱭ ᱥᱤ ᱦᱚᱪᱚ ᱠᱚᱨᱟᱨ ᱠᱟᱫ ᱜᱮᱭᱟ ᱠᱚ ᱛᱚ ᱛᱤᱦᱤᱧ ᱠᱷᱚᱱᱟᱜ ᱨᱚᱦᱚᱭ ᱠᱚᱠᱚ ᱟᱸᱡᱚᱢ ᱵᱟᱲᱟᱭᱮᱫ ᱠᱚᱣᱟᱞᱤᱧ ᱚᱲᱟᱜ ᱨᱮ ᱟᱫᱚ ᱟᱹᱞᱤᱧ ᱫᱚ ᱦᱟᱸᱜ ᱚᱲᱟᱜ ᱨᱮᱫᱚ ᱵᱟᱹᱱᱩᱜ ᱟᱠᱟᱫ ᱞᱤᱧᱟ ᱠᱟᱹᱴᱤᱡ ᱵᱟᱦᱨᱮ ᱥᱮᱫ ᱨᱮᱜᱮᱞᱤᱧ ᱛᱟᱦᱮᱱ ᱜᱮᱭᱟ᱾
ᱟᱪᱪᱷᱟ᱾ ᱚᱱᱠᱟ ᱜᱮ ᱜᱚᱴᱟ ᱜᱮᱠᱚ ᱨᱚᱦᱚᱭ ᱠᱤᱫᱟ ᱦᱮᱸ ᱟᱞᱮ
ᱦᱳᱭ ᱦᱳᱭ ᱟᱭᱢᱟ ᱜᱟᱱ ᱡᱟᱭᱜᱟ ᱠᱚᱨᱮ ᱫᱚ ᱟᱹᱰᱤ ᱰᱷᱮᱨ ᱜᱮᱠᱚ ᱨᱚᱦᱚᱭ ᱵᱟᱲᱟ ᱠᱟᱜᱼᱟ᱾ ᱦᱮᱸ ᱠᱤᱪᱷᱩ ᱠᱤᱪᱷᱩ ᱡᱟᱭᱜᱟ ᱠᱚᱨᱮ ᱫᱚ ᱧᱮᱞᱚᱜ ᱠᱟᱱᱟ ᱟᱹᱰᱤ ᱰᱷᱮᱨ ᱠᱚ ᱨᱚᱦᱚᱭ ᱠᱟᱫᱟ᱾ ᱟᱫᱚ ᱢᱮᱱᱠᱷᱟᱱ ᱱᱚᱜᱼᱚ ᱱᱚᱝᱠᱟ ᱵᱟᱭ ᱫᱟᱜ ᱟᱵᱮᱱᱠᱷᱟᱱ
ᱦᱩᱸᱟᱞᱮ ᱫᱤᱫᱤ ᱛᱟᱠᱚ ᱢᱟᱠᱚ ᱢᱮᱱᱫᱟ ᱟᱞᱮ ᱫᱚᱞᱮ ᱨᱚᱦᱚᱭ ᱪᱟᱵᱟ ᱟᱹᱜᱩ ᱠᱮᱫᱟ᱾
ᱦᱳᱭ ᱟᱫᱚ ᱫᱟᱜ ᱴᱷᱮᱱ ᱜᱮ ᱥᱟᱱᱟᱢᱟᱜ ᱡᱟᱦᱟᱸ ᱥᱮᱫ-ᱮ ᱫᱟᱜ ᱩᱱᱠᱩ ᱫᱚ ᱴᱷᱤᱠ ᱜᱮ ᱨᱚᱦᱚᱭ ᱠᱚ ᱦᱩᱭᱩᱜ ᱠᱟᱱᱟ ᱪᱮᱫ ᱦᱚᱸ ᱚᱥᱩᱵᱤᱫᱟ ᱵᱟᱝ ᱦᱩᱭᱩᱜ ᱠᱟᱱᱟ᱾ ᱟᱨ ᱱᱚᱛᱮ ᱫᱚ ᱡᱮᱢᱚᱱ ᱱᱚᱜᱼᱚ ᱱᱚᱝᱠᱟ ᱵᱟᱭ ᱫᱟᱜ ᱮᱫ ᱛᱮ ᱵᱟᱠᱷᱟᱱ ᱱᱮ ᱦᱚᱲ ᱦᱚᱸ ᱨᱚᱦᱚᱭ ᱦᱩᱭ ᱠᱚᱜᱼᱟ ᱟᱭᱢᱟ ᱜᱟᱱ ᱜᱮ
ᱦᱮᱸ ᱦᱟᱹᱭᱟᱹᱣ ᱠᱚᱜᱼᱟ ᱥᱮ ᱱᱤᱛ ᱛᱮᱫᱚ᱾
ᱦᱳᱭᱻ ᱦᱳᱭᱻ᱾ ᱵᱟᱠᱷᱟᱱ ᱫᱚ ᱟᱸᱡᱚᱢ ᱵᱟᱲᱟ ᱠᱟᱫ ᱠᱚᱣᱟᱞᱤᱧ ᱞᱟᱹᱭᱟᱠᱚ ᱞᱟᱦᱟ ᱞᱟᱦᱟ ᱧᱚᱜ ᱫᱚ ᱚᱱᱠᱟ ᱟᱢᱵᱟᱵᱚᱹᱛᱤ ᱠᱚ ᱡᱚᱢ ᱠᱟᱛᱮᱜ ᱜᱮ ᱨᱚᱦᱚᱭ ᱨᱟᱠ ᱠᱟᱱ ᱛᱟᱦᱮᱸᱱᱟ ᱛᱟᱦᱚᱞᱮ ᱟᱢᱵᱟᱵᱟᱵᱚᱛᱤ ᱡᱚᱢ ᱠᱟᱛᱮᱫ ᱨᱚᱦᱚᱭ ᱟᱬᱜᱚ ᱞᱮᱱᱠᱷᱟᱱ ᱢᱟ ᱱᱤᱛ ᱛᱮᱢᱟ ᱟᱭᱢᱟ ᱫᱤᱱ ᱦᱩᱭ ᱱᱟᱥᱮ
ᱦᱮᱸ ᱱᱤᱛ ᱛᱮᱢᱟ ᱤᱭᱟᱹ ᱠᱚ ᱜᱟᱹᱪᱷᱤ ᱠᱚ ᱤᱭᱟᱹ ᱠᱚᱜᱼᱟ᱾ ᱵᱟᱝ ᱥᱚᱠᱛᱚ ᱠᱚᱜ-ᱟ ᱡᱟᱦᱟ ᱵᱟᱱᱰᱳᱦᱤ ᱠᱚᱜᱼᱟ, ᱠᱷᱟᱱ ᱦᱟᱹᱨᱤᱭᱟᱹ ᱠᱚᱜᱼᱟ᱾ ᱦᱮᱸ ᱛᱟᱦᱚᱞᱮ ᱟᱯᱮ ᱚᱱᱛᱮ ᱫᱚ ᱦᱩᱲᱳ ᱩᱸᱻ᱾
ᱵᱟᱝᱜᱮ ᱟᱞᱮ ᱱᱚᱛᱮ ᱫᱚ ᱢᱤᱫ ᱫᱷᱟᱣ ᱜᱮ᱾ ᱚᱱᱮ ᱟᱫᱚ ᱚᱱᱮ ᱟᱞᱮᱭᱟᱜ ᱪᱟᱥ ᱫᱚ ᱥᱮᱨᱢᱟ ᱡᱟᱹᱲᱤ ᱵᱷᱚᱨᱥᱟ ᱜᱮᱥᱮ ᱚᱱᱠᱟ ᱫᱟᱜ ᱨᱮᱱᱟᱜ ᱮᱴᱟᱜ ᱵᱮᱵᱚᱥᱛᱷᱟ ᱫᱚ ᱵᱟᱹᱱᱩᱜᱼᱟ ᱛᱟᱦᱚᱞᱮ ᱚᱱᱟ ᱠᱷᱟᱹᱛᱤᱨ ᱦᱩᱲᱩ ᱦᱚᱸ ᱢᱤᱫ ᱪᱟᱥ ᱫᱚ ᱢᱤᱫ ᱫᱷᱟᱣ ᱜᱮ ᱡᱟᱦᱟᱱᱟᱜ ᱥᱟᱴᱚᱵᱡᱤ ᱠᱚᱦᱚ ᱚᱱᱠᱟ ᱛᱚ ᱵᱟᱭᱨᱮ ᱞᱮ ᱪᱟᱜ ᱜᱮᱭᱟ ᱢᱟᱱᱮ, ᱚᱲᱟᱜ ᱨᱮ ᱡᱚᱢ ᱪᱟᱞᱟᱜ ᱞᱮᱠᱟ ᱠᱟᱹᱴᱤᱡ ᱧᱚᱜ ᱞᱮ ᱪᱟᱥᱟ ᱚᱱᱠᱟ ᱚᱲᱟᱜ ᱫᱩᱣᱟᱹᱨ ᱠᱚᱨᱮ ᱤᱱᱟᱹᱜᱮ ᱵᱟᱝ ᱵᱟᱝ ᱟᱫᱚ ᱫᱟᱜ ᱵᱟᱝ ᱛᱟᱦᱮᱱ ᱠᱷᱟᱡ ᱪᱤᱠᱟᱹ ᱛᱮᱵᱮᱱ ᱪᱟᱥᱟ ᱚᱱᱠᱟ ᱥᱮᱞᱳ ᱠᱚ ᱨᱮᱱᱟᱜ ᱵᱮᱵᱚᱥᱛᱷᱟ ᱦᱚᱸ ᱵᱟᱹᱱᱩᱜᱼᱟ ᱥᱮ ᱚᱱᱠᱟ ᱢᱟᱨᱟᱝ ᱯᱩᱠᱷᱨᱤ ᱠᱚᱦᱚᱸ ᱵᱟᱹᱱᱩᱜᱼᱟ᱾
ᱛᱟᱦᱚᱞᱮ ᱛᱚ ᱫᱚᱢᱮ ᱠᱚᱥᱴᱚ ᱜᱮᱭᱟ ᱱᱚᱝᱠᱟ ᱡᱚᱠᱷᱚᱱ ᱩᱫᱽᱜᱟᱹᱨ ᱫᱤᱱ ᱦᱤᱡᱩᱜᱼᱟ ᱡᱚᱠᱷᱚᱱ ᱩᱱ ᱛᱚᱠᱷᱚᱱ ᱫᱚ ᱫᱟᱜ ᱠᱚᱫᱚ ᱵᱟᱝ ᱜᱮ ᱛᱟᱦᱮᱱ ᱜᱮᱭᱟ ᱥᱮ᱾
ᱱᱟ ᱟᱫᱚ ᱫᱟᱜ ᱫᱚ ᱚᱱᱠᱟ ᱛᱳᱯᱳ ᱠᱚ ᱨᱮᱱᱟᱜ ᱠᱚᱥᱴᱚ ᱫᱚ ᱩᱱᱟᱹᱜ ᱴᱟ ᱫᱚ ᱵᱟᱝ ᱦᱩᱭᱩᱜᱼᱟ ᱯᱩᱠᱷᱨᱤ ᱠᱚ ᱦᱮᱱᱟᱜᱼᱟ ᱟᱫᱚ ᱵᱟᱝ ᱟᱸᱡᱮᱫ ᱵᱟᱲᱟᱜ ᱜᱮᱭᱟ ᱫᱟᱜ ᱫᱚ ᱥᱚᱢᱯᱩᱨᱱᱚ ᱠᱩᱫᱚ ᱜᱟᱱᱚᱜᱼᱟ ᱟᱞᱮᱭᱟᱜ ᱜᱮ ᱚᱸᱰᱮ ᱯᱩᱠᱷᱨᱤ ᱦᱮᱱᱟᱜ ᱛᱟᱞᱮᱭᱟ ᱟᱨ ᱠᱚᱞ ᱠᱚᱦᱚᱸ ᱦᱮᱱᱟᱜᱼᱟ ᱠᱩᱧ ᱠᱚ ᱦᱮᱱᱟᱜᱼᱟ᱾
ᱫᱟᱜ ᱠᱚ ᱵᱟᱝ ᱟᱸᱡᱮᱛᱚᱜ ᱜᱮᱭᱟ ᱛᱚᱠᱷᱚᱱ ᱞᱟᱹᱭ ᱫᱟᱹᱤᱧ ᱫᱷᱚᱨᱚᱱ ᱡᱟᱦᱟᱸ
ᱵᱟᱝ ᱵᱟᱝ ᱟᱸᱡᱮᱫ ᱫᱚ ᱵᱟᱝ ᱟᱸᱡᱮᱫ ᱦᱮᱸ ᱟᱭᱢᱟ ᱜᱟᱱ ᱜᱮ ᱟᱸᱡᱮᱫᱚᱜᱼᱟ᱾ ᱢᱮᱱᱠᱷᱟᱱ ᱡᱚᱛᱚ ᱨᱮᱫᱚ ᱵᱟᱝ ᱟᱸᱡᱮᱫᱚᱜ ᱜᱮᱭᱟ ᱟᱨᱠᱤ
ᱚ ᱵᱟᱝᱠᱷᱟᱱ ᱚᱱᱠᱟ ᱞᱮᱠᱟ ᱦᱚᱸ ᱧᱮᱞ ᱦᱩᱭ ᱠᱟᱱᱟ ᱫᱟᱜ ᱨᱮᱱᱟᱜ ᱫᱚᱢᱮ ᱤᱭᱟᱹ᱾ ᱚᱵᱷᱟᱵ ᱜᱮᱭᱟ᱾
ᱦᱳᱭ ᱦᱳᱭ ᱟᱭᱢᱟ ᱡᱟᱭᱜᱟ ᱨᱮᱜᱮ ᱚᱱᱠᱟ ᱟᱹᱰᱤ ᱟᱱᱟᱴ ᱛᱟᱦᱮᱱ ᱜᱮᱭᱟ᱾ ᱵᱮᱥᱤ ᱛᱮ ᱧᱮᱞᱚᱜᱼᱟ ᱟᱨ ᱢᱟᱱ ᱫᱤᱥᱚᱢ ᱞᱤᱧ ᱟᱸᱡᱚᱢ ᱵᱟᱲᱟᱣ ᱠᱟᱫᱟ ᱵᱟᱝᱢᱟ ᱢᱟᱱ ᱫᱤᱥᱚᱢ ᱫᱚ, ᱚᱱᱠᱟ ᱠᱟᱹᱴᱤᱡ ᱯᱷᱟᱠᱟ ᱧᱚᱜ ᱡᱟᱭᱜᱟ ᱟᱨ ᱠᱟᱴᱤᱡ ᱴᱚᱸᱰᱟᱝ ᱧᱚᱜ ᱜᱮᱭᱟ᱾ ᱛᱟᱦᱞᱮ ᱚᱱᱛᱮ ᱫᱚ ᱟᱨᱚ ᱫᱟᱜ ᱠᱚᱨᱮᱱᱟᱜ ᱦᱚᱸ ᱫᱚᱢᱮ ᱥᱚᱨᱚᱴ ᱟᱫᱚ ᱡᱟ ᱰᱟᱰᱟ ᱫᱷᱟᱨᱮ ᱡᱟᱦᱟᱸᱭᱟᱜ ᱦᱮᱱᱟᱜᱼᱟ ᱜᱟᱰᱟ᱾ ᱫᱟᱨᱮ ᱡᱟᱦᱟᱸᱭᱟᱜ ᱚᱲᱟᱜ ᱩᱱᱠᱩ ᱠᱚᱣᱟᱜ ᱫᱚ ᱴᱷᱤᱠ ᱜᱮᱭᱟ ᱵᱟᱠᱷᱟᱱ ᱫᱚ ᱩᱸ ᱚᱥᱩᱵᱤᱫᱟ ᱜᱮᱛᱟ ᱠᱚᱣᱟ᱾
ᱵᱟ ᱧᱩ ᱫᱟᱜ ᱛᱮᱦᱚᱸ
ᱟᱭ ᱦᱳᱭ᱾ ᱦᱚᱸ ᱟᱞᱮ ᱫᱚ ᱦᱟᱸᱜ ᱚᱱᱠᱟ ᱛᱚ ᱧᱩ ᱫᱟᱜ ᱥᱮ ᱛᱳᱯᱩᱫ ᱫᱟᱜ ᱨᱮᱱᱟᱜ ᱚᱵᱷᱟᱵᱽ ᱫᱚ ᱦᱟᱸᱜ ᱵᱟᱹᱱᱩᱜ, ᱚᱱ ᱪᱟᱥ ᱛᱮᱫ
ᱠᱷᱮᱛ ᱨᱮᱜᱮ ᱢᱮᱱ ᱞᱮᱠᱷᱟᱱ ᱚᱵᱷᱟᱵᱽ ᱫᱚ᱾
ᱦᱩᱸ ᱧᱮᱞ ᱦᱩᱭ ᱠᱟᱱᱟ ᱠᱤ ᱱᱚᱝᱠᱟ ᱪᱟᱹᱪᱩᱣ ᱠᱟᱱᱟ ᱦᱤᱨᱤ ᱠᱚ ᱟᱫᱚ ᱧᱩᱭ ᱫᱟᱜ ᱠᱚ ᱛᱚᱴᱚ ᱜᱮ ᱛᱟᱠᱩ ᱫᱚ ᱟᱫᱚ ᱚᱱᱮ ᱱᱤᱡᱮ ᱫᱚ ᱡᱟᱦᱟᱸ ᱨᱮ ᱦᱟᱨᱟ ᱵᱩᱨᱩ ᱦᱩᱭ ᱧᱩᱭ ᱫᱟᱜ ᱛᱮ ᱵᱟᱢ ᱚᱵᱷᱟᱵ ᱠᱟᱱᱟ ᱛᱩᱯᱩ ᱠᱚᱛᱮ ᱵᱟᱝ ᱟᱨᱩᱯ ᱵᱩᱡᱷᱟᱜᱼᱟ ᱪᱟᱞᱟᱜ ᱠᱚ᱾
ᱦᱳᱭ ᱦᱳᱭ᱾
ᱟᱨ ᱵᱤᱨ ᱠᱚᱫᱚ ᱦᱮᱱᱟᱜ ᱜᱮᱭᱟ ᱥᱮ ᱵᱟᱝ ᱵᱤᱨᱼᱵᱩᱨᱩ ᱠᱚᱫᱚ ᱟᱯᱮ ᱥᱮ ᱚ᱾
ᱦᱮᱱᱟᱜ ᱜᱮᱭᱟ ᱵᱩᱨᱩ ᱠᱚᱫᱚ ᱦᱟᱸᱜ ᱵᱟᱹᱱᱩᱜᱼᱟ ᱵᱤᱨ ᱠᱚᱫᱚ ᱦᱮᱱᱟᱜ ᱜᱮᱭᱟ᱾
ᱥᱟᱨᱡᱚᱢ ᱵᱤᱨ ᱠᱚ ᱢᱮᱱᱟ, ᱥᱟᱨᱡᱚᱢ ᱵᱤᱨ ᱦᱚᱸ ᱢᱮᱱᱟᱜ ᱜᱮᱭᱟ?
ᱦᱳᱭ ᱦᱮᱱᱟᱜᱼᱟ ᱥᱟᱨᱡᱚᱢ ᱵᱤᱨ ᱠᱚ᱾ ᱦᱳᱭ ᱦᱮᱱᱟᱜᱼᱟ᱾ ᱟᱯᱮ ᱥᱮᱫ ᱜᱮ ᱚᱠᱟ ᱞᱮᱠᱟ ᱛᱤᱱᱟᱹᱜ ᱜᱟᱱ ᱵᱤᱨ ᱠᱚ ᱦᱮᱱᱟᱜ ᱟᱥᱮ ᱵᱟᱝ
ᱟᱞᱮ ᱥᱮᱫ ᱫᱚ ᱚᱱᱠᱟ ᱞᱮᱠᱟ ᱫᱚ ᱵᱟᱹᱱᱩᱜᱼᱟ ᱞᱟᱴᱟ ᱥᱮᱫ ᱪᱟᱵᱟᱣ ᱟᱠᱟᱱᱟ ᱵᱚᱞ
ᱚ ᱛᱟᱦᱞᱮ ᱥᱟᱦᱟᱱ ᱥᱟᱠᱟᱢ ᱠᱚᱫᱚ ᱦᱮᱸ
ᱥᱟᱱ ᱥᱟᱠᱟᱢ ᱠᱚᱫᱚ ᱚᱱᱠᱟ ᱵᱤᱨ ᱜᱮ ᱦᱮᱱᱟᱜᱼᱟ ᱚᱱᱠᱟ ᱞᱮ ᱟᱹᱜᱩᱭ ᱜᱮᱭᱟ ᱥᱟᱜᱤᱧ ᱵᱤᱨ ᱦᱮᱱᱟᱜᱼᱟ ᱟᱹᱰᱤ ᱥᱟᱸᱜᱤᱧ ᱪᱟᱞᱟᱣ ᱦᱩᱭᱩᱜ ᱜᱮᱭᱟ, ᱟᱫᱚ ᱟᱹᱜᱩ ᱠᱚ ᱪᱟᱞᱟᱣ ᱦᱩᱭᱩᱜ,
ᱟᱢᱟᱞ ᱥᱟᱨᱡᱚᱢ ᱥᱟᱠᱟᱢ ᱠᱚᱫᱚ ᱦᱟᱸᱜ ᱛᱟᱞᱮ ᱵᱤᱨ ᱠᱷᱚᱱ ᱜᱮᱯᱮ ᱟᱹᱜᱩᱭᱟ?
ᱦᱮᱸ, ᱥᱟᱡᱡᱚᱢ ᱥᱟᱠᱟᱢ ᱠᱚᱫᱚ ᱵᱤᱨ ᱠᱷᱚᱱ ᱜᱮᱞᱮ ᱟᱹᱜᱩᱭ ᱜᱮᱭᱟ᱾
ᱵᱟᱝ ᱜᱮ ᱱᱮᱛᱟᱨ ᱫᱤᱱ ᱢᱟ ᱫᱚᱢᱮ ᱯᱩᱴᱼᱼ ᱯᱩᱴᱠᱟᱹ ᱠᱚ ᱚᱢᱚᱱᱚᱜ ᱠᱟᱱ ᱛᱟᱦᱚᱞᱮ ᱚᱠᱟ ᱞᱮᱠᱟ ᱡᱚᱢᱮᱫ ᱠᱚᱣᱟ ᱥᱮ ᱵᱟᱝ ᱚᱱᱛᱮ ᱫᱚ
ᱵᱟᱝ ᱜᱮ ᱟᱞᱮ ᱫᱚ ᱠᱟᱹᱡᱜ ᱢᱟᱨᱟᱝ ᱜᱮᱭᱟ ᱱᱤᱛᱚᱜ ᱡᱚᱢ ᱠᱚᱫᱚ ᱵᱟᱝ ᱦᱩᱭ ᱠᱟᱱᱟ ᱩᱫ ᱯᱩᱴᱠᱟᱹ ᱠᱚᱫᱚ ᱟᱭᱳᱧ ᱢᱮᱛ ᱠᱟᱱ ᱛᱟᱦᱮᱸᱫ ᱢᱤᱫ ᱫᱤᱱ ᱵᱤᱨ ᱵᱚᱱᱧᱪ ᱟᱭᱳ ᱞᱟᱹᱭᱫᱭᱟ ᱵᱟᱹᱱᱩᱜ ᱠᱚᱣᱟ ᱡᱚᱛᱚ ᱦᱚᱲ ᱥᱟᱨᱟᱫᱤᱱ ᱦᱚᱲ ᱠᱚ ᱛᱟᱦᱮᱱᱟ᱾ ᱟᱫᱚ ᱚᱱᱟᱛᱮ ᱵᱟᱝ ᱪᱟᱞᱟᱣ ᱦᱩᱭ ᱠᱟᱱᱟ ᱟᱫᱚ ᱡᱚᱢ ᱦᱚᱸ ᱡᱚᱢ ᱦᱚᱸ ᱵᱩᱡᱟᱹᱣ ᱜᱮ ᱨᱮᱦᱚ, ᱦᱳᱭ
ᱦᱳᱭ, ᱡᱚᱢ ᱢᱟ ᱵᱩᱡᱷᱟᱹᱣ ᱜᱮ, ᱱᱚᱣᱟ ᱠᱚ ᱥᱮᱨᱢᱟ ᱨᱮ ᱢᱤᱫ ᱫᱷᱟᱣ ᱜᱮ ᱧᱟᱢᱚᱜᱼᱟ, ᱥᱮ᱾
ᱩᱸ, ᱛᱟᱦᱞᱮ ᱤᱭᱟᱹ ᱟᱯᱮ ᱥᱮᱜ ᱢᱟ ᱫᱚᱢᱮ ᱵᱤᱡ
ᱟᱞᱮ ᱱᱚᱛᱮ ᱫᱚᱠᱚ ᱡᱚᱢ ᱵᱟᱲᱟᱭᱮᱫ ᱠᱚᱜᱮᱭᱟ ᱵᱷᱟᱜᱤ ᱜᱮ,
ᱦᱩᱸ, ᱚ ᱾ ᱟᱞᱮ ᱥᱮᱫᱢᱟ ᱚᱠᱟᱨᱮ ᱩᱫ ᱦᱟᱞᱟᱝ ᱵᱮᱱ ᱥᱮ ᱥᱮᱛᱟᱜ ᱠᱷᱚᱱ ᱥᱟᱨᱟᱫᱤᱱ ᱵᱚᱱ ᱦᱟᱞᱟᱝ ᱠᱚᱣᱟ, ᱟᱫᱚ ᱥᱟᱺᱜᱤᱧ ᱜᱮᱭᱟ ᱥᱮ ᱵᱤᱨ, ᱵᱤᱨ ᱪᱟᱞᱟᱣ ᱛᱮᱜᱮ ᱵᱮᱱ ᱧᱮᱞ ᱠᱚᱣᱟ ᱜᱚᱴᱟᱮ ᱦᱚᱲ,
ᱟᱭᱢᱟ ᱜᱟᱱ ᱦᱚᱲ ᱢᱚᱱᱮ ᱠᱟᱜ ᱵᱮᱱ ᱢᱤᱫᱴᱟᱝ ᱵᱤᱨ ᱵᱷᱚᱨᱥᱟ ᱨᱮᱜᱮ ᱟᱭᱢᱟ ᱜᱟᱱ, ᱟᱛᱩ ᱠᱚᱨᱮᱱ ᱦᱚᱲ ᱠᱚ ᱛᱟᱦᱮᱸᱱᱟ ᱛᱟᱦᱞᱮ ᱚᱱᱠᱟᱱ ᱡᱟᱭᱜᱟ ᱠᱚᱨᱮ ᱫᱚ ᱧᱟᱢ ᱦᱚᱸ ᱢᱩᱥᱠᱤᱞ ᱜᱮᱭᱟ ᱥᱮ,
ᱦᱮᱸ ᱟᱫᱚ ᱚᱱᱟ
ᱫᱤᱱ ᱦᱤᱞᱳᱜ ᱡᱚᱛᱚ ᱦᱚᱲ ᱡᱩᱫᱤ ᱠᱚ ᱯᱟᱸᱡᱟ ᱠᱚᱣᱟ,
ᱦᱮᱸ ᱾ ᱱᱚᱜᱼᱚᱭ ᱫᱟᱜ ᱠᱮᱫᱟᱭ ᱥᱮ ᱟᱫᱚ ᱠᱟᱹᱢᱤ ᱠᱚᱢᱟ ᱵᱟᱹᱫ ᱵᱟᱹᱭᱦᱟᱹᱲ ᱠᱚᱨᱮ ᱠᱟᱹᱢᱤ ᱠᱚᱢᱟ ᱵᱟᱝ ᱦᱩᱭᱩᱜ ᱠᱟᱱᱟ, ᱠᱷᱮᱛ ᱠᱚᱨᱮ ᱫᱟᱜ ᱵᱟᱝ ᱛᱚᱸᱵᱟ ᱦᱟᱶᱟᱣ ᱠᱟᱱᱟ ᱟᱭᱳᱭ ᱢᱮᱛᱟᱭ ᱠᱟᱱᱟ ᱪᱚ ᱵᱤᱨ ᱞᱟᱝ ᱪᱟᱞᱟᱜᱼᱟ ᱛᱟᱞᱦᱮ ᱞᱟᱝ ᱦᱟᱞᱟᱝ ᱟᱹᱜᱩ ᱠᱚᱣᱟ ᱾ ᱟᱭᱳᱭ ᱞᱟᱹᱭ ᱫᱟᱭ ᱵᱟᱠᱚ ᱚᱢᱚᱱᱚᱜ ᱠᱟᱱᱟ ᱜᱚᱴᱟ ᱜᱮ ᱦᱚᱲ ᱠᱟᱹᱴᱤᱡ ᱪᱟᱞᱟᱝ ᱜᱮᱭᱟ ᱵᱤᱨ, ᱟᱫᱚ ᱵᱟᱝ ᱪᱟᱞᱟᱣ ᱦᱳᱭ ᱞᱮᱱᱟ,
ᱚᱻ ᱦᱮᱸ ᱛᱚ ᱾ ᱛᱟᱦᱚᱞᱮ ᱦᱟᱣ ᱠᱚᱫᱚ ᱯᱮ ᱡᱚᱢ ᱵᱟᱲᱟ ᱠᱚᱜᱮᱭᱟ ᱥᱮ ᱵᱟᱝ?
ᱵᱟᱝ ᱜᱮ, ᱟᱵᱮᱱ ᱫᱚᱵᱮᱱ ᱡᱚᱢ ᱵᱟᱲᱟ ᱟᱠᱟᱫ ᱠᱚ ᱜᱮᱭᱟ?
ᱦᱮᱸ ᱟᱞᱤᱧ ᱫᱚᱞᱤᱧ ᱡᱚᱢ ᱵᱟᱲᱟ ᱟᱠᱟᱫ ᱠᱚᱜᱮᱭᱟ, ᱚᱱᱛᱮ ᱫᱚ ᱵᱟᱠᱚ ᱡᱮᱢ ᱠᱚᱚᱛ ᱟᱯᱮ ᱚᱱᱛᱮ ᱫᱚ,
ᱵᱟᱝ ᱜᱮ ᱵᱟᱠᱚ ᱡᱚᱢ ᱠᱚᱜᱮᱭᱟ ᱡᱩᱫᱤ ᱠᱚ ᱡᱚᱢ ᱠᱮ ᱠᱚ ᱠᱮᱭᱟ ᱟᱹᱞᱤᱧ ᱦᱚᱛᱚ ᱞᱤᱧ ᱡᱚᱢ ᱠᱮ ᱠᱚ ᱠᱮᱭᱟ ᱥᱮ ᱟᱞᱮ ᱥᱮᱫ ᱢᱟ ᱵᱟ
ᱟᱪᱪᱷᱟ ᱟᱪᱪᱷᱟ ᱾
ᱟᱫᱚ ᱦᱤᱞᱤ ᱫᱟᱹᱭ ᱞᱮ ᱟᱹᱜᱩ ᱠᱟᱫᱮᱭᱟ, ᱦᱮᱸ ᱦᱤᱞᱤ ᱫᱟᱹᱭ ᱞᱮ ᱟᱹᱜᱩ ᱠᱟᱫᱮᱭᱟ ᱛᱟᱦᱞᱮ ᱚᱱᱛᱮ ᱵᱤᱨ ᱫᱤᱥᱚᱢ ᱥᱮᱫ ᱠᱷᱚᱱ ᱜᱮ, ᱛᱟᱞᱮ ᱩᱱᱤ ᱫᱚᱭ ᱡᱚᱢ ᱵᱟᱲᱟ ᱠᱟᱫ ᱠᱚᱣᱟᱭ ᱟᱫᱚ ᱵᱟᱹᱧ ᱢᱮᱛᱟ ᱠᱟᱫᱮᱭᱟ ᱡᱮ ᱩᱛᱩᱧ ᱡᱚᱢ ᱠᱚᱣᱟ ᱫᱮᱱ ᱤᱢᱟᱹᱧ ᱢᱮ, ᱟᱫᱚ ᱤᱧ ᱫᱚ ᱠᱟᱹᱴᱤᱡ ᱠᱷᱚᱱ ᱵᱟᱹᱧ ᱡᱚᱢ ᱟᱠᱟᱫ ᱠᱚᱣᱟ ᱥᱮ, ᱟᱫᱚ ᱡᱩᱫᱤ ᱩᱛᱩ ᱠᱟᱜᱼᱟᱭ ᱩᱱᱟᱹᱜ ᱠᱚᱥᱴᱚ ᱠᱟᱛᱮᱫ ᱟᱨ ᱡᱩᱫᱤᱧ ᱜᱤᱰᱤ ᱠᱟᱛᱟᱭᱟ ᱟᱫᱚ ᱚᱱᱟᱛᱮ ᱵᱟᱹᱧ ᱠᱷᱚᱭ ᱵᱟᱲᱟ ᱟᱠᱟᱫᱮᱭᱟ ᱟᱨ ᱡᱚᱢ ᱦᱚᱸ ᱵᱟᱹᱧ ᱡᱚᱢ ᱟᱠᱟᱫᱟ,
ᱟᱞᱮ ᱱᱚᱛᱮ ᱫᱚᱞᱮ ᱡᱚᱢ ᱠᱚᱜᱮᱭᱟ ᱦᱟᱹᱠᱩ ᱦᱚᱸ
ᱚ ᱱᱟᱯᱟᱭ ᱠᱟᱛᱷᱟ ᱚᱱᱟ, ᱟᱞᱮ ᱥᱮᱫ ᱢᱟ ᱱᱚᱣᱟ ᱠᱚᱨᱮ ᱩᱞ ᱫᱟᱨᱮ ᱠᱚᱨᱮ ᱦᱚᱸ ᱡᱚᱠᱷᱚᱱ ᱩᱞ ᱥᱤᱧ ᱡᱚ ᱞᱮᱱᱟ ᱫᱚᱢᱮ ᱜᱟᱱ ᱦᱟᱣ ᱠᱚᱦᱚᱸ ᱫᱚᱢᱮ ᱠᱚ ᱯᱚᱴᱚᱢ ᱠᱟᱜ ᱠᱟᱱ ᱛᱟᱦᱮᱸᱜ ᱩᱞ ᱫᱟᱨᱮ ᱠᱚᱨᱮ ᱟᱸᱡᱤᱨ ᱫᱟᱨᱮ ᱠᱚᱨᱮ᱾
ᱛᱟᱦᱮᱸᱱ ᱜᱮᱭᱟ ᱯᱮ ᱩᱞ ᱫᱟᱨᱮ ᱠᱚᱨᱮ ᱦᱚᱸ᱾
ᱦᱩᱸ᱾ ᱪᱮᱜ ᱟᱢ ᱪᱮᱜᱠᱟ ᱠᱟ
ᱛᱚ ᱟᱯᱮ ᱫᱚ ᱪᱟᱥ ᱛᱚ ᱛᱤᱱ ᱩᱛᱩ ᱫᱚ ᱦᱳᱭ ᱞᱤᱧ ᱵᱟᱲᱟ ᱩᱱᱟᱹᱜ ᱴᱷᱤᱠ ᱫᱚ ᱦᱟᱸᱜ᱾ ᱛᱚᱵᱮ ᱟᱹᱞᱤᱧ ᱫᱚ ᱱᱚ-ᱱᱚᱛᱮ ᱫᱚ ᱵᱮᱥᱤ ᱨᱤᱫᱽ ᱠᱟᱛᱮᱜ ᱠᱚ ᱡᱚᱢ ᱠᱚᱣᱟ᱾
ᱚ, ᱵᱮᱨᱮᱞ ᱠᱟᱛᱮᱜ ᱥᱮ ᱨᱚᱦᱚᱲ ᱛᱮ?
ᱵᱮᱨᱮᱞ ᱛᱮᱦᱚᱸ ᱨᱚᱦᱚᱸᱲ ᱛᱮᱦᱚᱸ ᱟᱨ ᱴᱟᱴᱠᱟ ᱟᱹᱜᱩ ᱠᱚᱫᱚ ᱵᱮᱨᱮᱞ ᱠᱚ ᱟᱨ ᱵᱟᱠᱷᱟᱱ ᱫᱚ ᱚᱠᱟ ᱠᱚᱨᱮ ᱥᱟᱵ ᱠᱟᱜ ᱵᱮᱱ ᱠᱚᱴᱟ ᱟᱹᱜᱩ ᱠᱮᱫ ᱠᱚᱣᱟᱵᱤᱱ ᱡᱟᱹᱥᱛᱤ ᱧᱚᱜ ᱦᱳᱭ ᱥᱮ,
ᱦᱮᱸ ᱾
ᱛᱟᱨᱯᱚᱨᱮ ᱚᱱᱠᱟ ᱮᱱ ᱦᱤᱞᱳᱜ ᱫᱚ ᱦᱟᱸᱜ ᱵᱮᱨᱮᱞ ᱛᱮᱜᱮ ᱵᱮᱱ ᱨᱤᱫᱤᱭᱟ ᱵᱮᱨᱮᱞ ᱠᱚ ᱜᱮ ᱡᱩᱛ ᱧᱚᱜ ᱠᱚᱫᱚ ᱠᱚ ᱜᱩᱡᱩᱜᱼᱟ᱾ ᱛᱟᱨᱯᱚᱨᱮ ᱦᱚᱸ ᱟᱫᱚ ᱨᱚᱦᱚᱲ ᱠᱟᱛᱮᱫ ᱵᱮᱱ ᱫᱚᱦᱚ ᱠᱟᱠᱚᱣᱟ᱾ ᱟᱫᱚ ᱩᱱᱠᱩ ᱚᱱᱠᱟ ᱨᱚᱦᱚᱲ ᱠᱚ ᱨᱚᱦᱚᱲ ᱠᱚ ᱟᱨ ᱠᱤ᱾ ᱟ. ᱰᱤ ᱪᱮᱨᱦᱟ ᱵᱩᱞᱩᱝ ᱢᱟᱨᱤᱡ ᱠᱚ ᱨᱟᱥᱚ ᱨᱟᱥᱩᱱ ᱠᱚ ᱟᱛᱮ, ᱚᱱᱟ ᱢᱮᱥ ᱪᱟ ᱫᱚ ᱦᱟᱸᱜ ᱵᱩᱞᱩᱝ, ᱢᱟᱨᱤᱪ, ᱨᱟᱹᱥᱩᱱ, ᱥᱩᱱᱩᱛ-ᱥᱩᱱᱩᱢ ᱱᱚᱜᱼᱚ ᱱᱚᱣᱟ ᱠᱚᱜᱮ᱾ ᱡᱟᱹᱥᱛᱤ ᱠᱤᱪᱷᱩ ᱫᱚ ᱵᱟᱝ᱾
ᱚᱼᱦᱮᱸ
ᱟᱨᱦᱚᱸ ᱫᱷᱩᱱᱤᱭᱟᱹ ᱯᱟᱛᱟ ᱠᱚᱦᱚᱸ ᱠᱚ ᱢᱮᱥᱟ ᱵᱟᱹᱲᱟ ᱜᱮᱹᱭᱟ ᱯᱮᱸᱭᱟᱡᱽ ᱠᱚᱦᱚᱸ ᱟᱫᱚ ᱫᱷᱩᱱᱤᱭᱟᱹ ᱯᱟᱛᱟ ᱠᱚᱫᱚᱹ ᱥᱤᱡᱤᱱ ᱫᱚ ᱵᱟᱝᱹ ᱧᱟᱢᱚᱜ ᱟ ᱥᱮ
ᱦᱮᱸ ᱚᱱᱟ ᱢᱟ ᱠᱟᱛᱷᱟ ᱠᱟᱱ᱾
ᱟᱫᱚ ᱡᱩᱛ ᱜᱮᱠᱚ ᱵᱩᱡᱩᱜᱼᱟ ᱟᱼᱫᱚᱭ ᱱᱮ ᱦᱚᱲ ᱫᱚ ᱟᱜ, ᱦᱳᱭ ᱞᱟᱹᱭ ᱵᱤᱱ᱾
ᱦᱮᱸ ᱞᱟᱹᱭ ᱫᱟᱞᱤᱧ ᱪᱮᱜᱠᱟ ᱩᱱᱠᱩ ᱫᱚᱠᱚ ᱥᱮᱵᱮᱞ ᱜᱮᱭᱟ? ᱟᱹᱞᱤᱧ ᱢᱟ ᱵᱟᱹᱞᱤᱧ ᱡᱚᱢ ᱠᱟᱜ ᱠᱚ ᱜᱮᱭᱟ᱾
ᱥᱤᱵᱤᱞ ᱫᱚ ᱞᱟᱹᱭ ᱛᱮᱫᱚ ᱪᱮᱫ ᱞᱮᱠᱟ ᱞᱤᱧ ᱵᱩᱡᱷᱟᱹᱣ ᱵᱮᱱᱟ ᱟᱹᱞᱤᱧ ᱴᱷᱮᱱ ᱫᱚ ᱟ ᱟᱹᱰᱤ ᱥᱤᱵᱤᱞ ᱟᱹᱰᱤ ᱪᱮᱨᱦᱟ ᱠᱚ ᱥᱤᱵᱤᱞᱟ ᱟᱫᱚ ᱩᱱᱠᱩ ᱫᱚ ᱦᱟᱸ ᱟᱴᱩ ᱴᱚᱠᱼᱴᱚᱠ ᱠᱚ ᱵᱩᱡᱷᱟᱹᱜᱼᱟ ᱵᱩᱡ ᱴᱚᱠᱼᱴᱚᱠ ᱠᱚ ᱵᱩᱡᱷᱟᱹᱜᱼᱟ ᱢᱟᱱᱮ ᱟᱨ ᱢᱟᱨᱤᱪ ᱠᱚ ᱵᱮᱱ ᱢᱮᱥᱟᱣᱟᱜᱼᱟ ᱠᱟᱹᱴᱤᱡ ᱡᱟᱥᱛᱤ ᱧᱚᱜ ᱛᱚ ᱛᱟᱦᱚᱞᱮ ᱴᱚᱠ ᱡᱷᱟᱞ ᱴᱚᱠ ᱡᱷᱟᱞ ᱢᱮᱱ ᱜᱟᱱᱚᱜᱼᱟ ᱴᱷᱤᱠ ᱟᱪᱟᱨ ᱛᱤᱝᱹᱵᱟ ᱪᱟᱴᱱᱤᱹ ᱠᱚ ᱞᱮ ᱞᱮᱠᱟ ᱟᱨᱹᱠᱤ ᱡᱟᱞᱲᱼᱜᱩ ᱟᱼᱵᱮᱧ
ᱚᱱᱟᱹᱢᱟ ᱠᱟᱛᱷᱟᱹ ᱠᱟᱱ ᱜᱮᱹᱭᱟ ᱡᱚᱢ ᱜᱮ ᱵᱟᱝᱹ ᱦᱩᱭᱹ ᱠᱟᱱᱟ
ᱦᱸ ᱟᱹᱞᱤᱧ ᱫᱚ ᱫᱚᱢᱮ ᱞᱤᱧ ᱠᱩᱥᱤᱭᱟᱠᱚᱣᱟ ᱟᱹᱰᱤ ᱡᱩᱛ ᱜᱮᱹᱞᱤᱧ ᱵᱩᱡᱟᱹ